ᱦᱮᱸ ᱜᱚᱜ ᱟᱸᱡᱚᱢ ᱧᱟᱢ ᱮᱫᱟᱵᱮᱱ ᱛᱚ ‌?
ᱦᱮᱸ ᱜᱚᱝᱠᱮ ᱟᱸᱡᱚᱢ ᱧᱟᱢ ᱮᱫᱟᱞᱤᱧ ᱾ ᱟᱹᱞᱤᱧᱟᱜ ᱵᱤᱱ ᱟᱸᱡᱚᱢ ᱧᱟᱢ ᱮᱫᱟ ᱛᱚ?
ᱦᱮᱸ ᱦᱮᱸ ᱦᱳᱭ ᱦᱳᱭ ᱦᱚᱭ ᱟᱵᱮᱱᱟᱜ ᱦᱚᱞᱤᱧ ᱟᱸᱡᱚᱢ ᱮᱫᱟ ᱾
ᱦᱮᱸ ᱜᱚᱝᱠᱮ ᱟᱫᱚ ᱱᱤᱛᱚᱜ ᱫᱚ ᱢᱤᱫ ᱴᱟᱝ ᱟᱨ ᱢᱤᱫᱴᱟᱝ ᱥᱟᱛᱟᱢ ᱛᱮᱞᱟᱝ ᱨᱚᱯᱚᱲᱟ ᱾ ᱚᱱᱟ ᱨᱮᱱᱟᱜ ᱥᱟ ᱛᱟᱢ ᱫᱚ ᱦᱩᱭᱩᱜ ᱠᱟᱱ ᱛᱟᱞᱟᱝᱟ ᱱᱟᱦᱟᱜ ᱟᱸ
ᱦᱩᱸ ᱾ ᱪᱮᱫ ᱤᱭᱟᱹ ᱥᱟᱛᱟᱢ ᱫᱚ ᱪᱮᱫ?
ᱦᱳᱭ ᱜᱚᱝᱠᱮ ᱥᱟᱛᱟᱢ ᱫᱚ ᱡᱟᱦᱟᱸ ᱠᱚ ᱞᱟᱹᱭᱮᱫ ᱠᱟᱱᱟ ᱱᱟᱦᱟᱜ ᱚᱨᱜᱟᱱ ᱰᱚᱱᱮᱴ ᱤᱝᱨᱮᱡᱤ ᱛᱮᱫᱚ ᱾ ᱟᱨ ᱟᱵᱚ ᱥᱟᱱᱛᱟᱲ ᱛᱮᱫᱚ ᱱᱟᱦᱟᱜ ᱠᱚ ᱢᱮᱛᱟ ᱟᱜ ᱠᱟᱱᱟ ᱱᱟᱦᱟᱜ ᱡᱟᱦᱟᱸ ᱜᱮ ᱟᱵᱚᱣᱟᱜ ᱟᱡ ᱦᱚᱲᱢᱚ ᱨᱮ ᱢᱮᱱᱟᱜ ᱟᱠᱟᱫ ᱫᱚ ᱱᱟᱦᱟᱜ ᱡᱮᱢᱚᱱ ᱢᱮᱫ ᱠᱚ ᱵᱟᱠᱷᱟᱱ ᱤᱭᱟᱹ ᱠᱚ ᱡᱟᱦᱟᱸᱴᱟᱜ ᱜᱮ ᱫᱟᱱ ᱜᱟᱱᱚᱜ ᱠᱟᱱ ᱛᱟᱵᱚ ᱫᱚ ᱱᱟᱦᱟᱜ ᱾ ᱡᱟᱦᱟᱸᱭ ᱢᱟᱱᱮ ᱮᱴᱟᱜ ᱦᱚᱲ ᱠᱚᱵᱚᱱ ᱮᱢ ᱫᱟᱲᱮ ᱟᱠᱚᱫᱚ ᱚᱱᱮ ᱚᱱᱟ ᱵᱟᱨᱮᱛᱮ ᱱᱟᱦᱟᱜ ᱞᱟᱝ ᱠᱟᱹᱴᱤᱡ ᱞᱟᱝ ᱮ ᱨᱚᱯᱚᱲᱟ, ᱚᱱᱟ ᱵᱟᱨᱮᱛᱮ ᱢᱟᱱᱮ ᱚᱠᱟ ᱠᱚ ᱚᱸ ᱪᱮᱫ ᱞᱮᱠᱟ ᱤᱭᱟᱹ ᱛᱮ ᱮᱢ ᱜᱟᱱᱚᱜ-ᱟ ᱥᱮ ᱵᱟᱝᱟ ᱚᱱᱮ ᱚᱱᱟ ᱴᱟᱜ ᱞᱟᱝ ᱨᱚᱯᱚᱲᱟ ᱾
ᱦᱮᱸ ᱾ ᱦᱮᱸ ᱛᱚ ᱜᱚᱢᱠᱮ ᱟᱹᱰᱤ ᱵᱮᱥ, ᱱᱚᱣᱟ ᱠᱚ ᱵᱟᱨᱮᱛᱮ ᱟᱞᱟᱝ ᱞᱟᱝ ᱨᱚᱯᱚᱲ ᱞᱮᱱᱠᱷᱟᱱ ᱵᱮᱥ ᱟᱞᱟᱝ ᱦᱚᱞᱟᱝ ᱵᱩᱡᱽ ᱫᱟᱲᱮᱭᱟᱜ-ᱟ ᱟᱵᱚᱣᱟᱜ ᱦᱚᱲᱢᱚ ᱨᱮ ᱚᱠᱟ ᱠᱚ ᱤᱭᱟᱹ ᱠᱚ ᱚᱠᱟ ᱠᱚ ᱠᱟᱹᱢᱤ ᱠᱚᱨᱮ ᱞᱟᱜᱟᱜ-ᱟ ᱟᱵᱚ ᱦᱚᱲᱢᱚ ᱠᱚᱨᱮᱱᱟᱜ ᱚᱠᱟ ᱡᱟᱝ ᱥᱮ ᱚᱱᱠᱟ ᱦᱟᱱᱟ ᱱᱟᱣᱟᱴᱟᱜ ᱤᱭᱟᱹ ᱾ ᱛᱟᱦᱚᱞᱮ ᱜᱚᱝᱠᱮ ᱟᱵᱮᱱ ᱵᱮᱱ ᱮᱦᱚᱵᱟ ᱥᱮ ᱠᱟᱹᱴᱤᱡ ᱮᱸ ᱟᱹᱞᱤᱧ ᱞᱤᱧ ᱮᱦᱚᱵᱟ ᱾ ᱜᱟ ᱜᱟᱯᱟᱞᱢᱟᱨᱟᱣ ᱫᱚ ᱾
ᱢᱟ ᱛᱟᱦᱚᱞᱮ ᱜᱚᱝᱠᱮ ᱟᱹᱵᱤᱱ ᱞᱟᱦᱟ ᱜᱮ ᱮᱦᱚᱵ ᱛᱟᱞᱟᱝ ᱢᱮ ᱵᱷᱟᱹᱜᱤ ᱠᱚᱜ-ᱟ ᱛᱟᱦᱚᱞᱮ ᱾
ᱦᱩᱸ ᱾ ᱛᱚ ᱜᱚᱝᱠᱮ ᱟᱵᱚ ᱵᱚᱱ ᱦᱩᱭᱩᱜ ᱠᱟᱱᱟ ᱡᱮ ᱦᱚᱲ ᱾ ᱦᱚᱲ ᱫᱚ ᱢᱤᱫᱴᱟᱜ ᱦᱚᱲᱮ ᱵᱟᱧᱪᱟᱜ ᱠᱟᱱᱟᱭ ᱢᱟᱱᱮ ᱟᱨ ᱢᱤᱫᱴᱟᱜ ᱦᱚᱲ ᱞᱟᱹᱜᱤᱫ ᱾ ᱪᱮᱫᱟᱜ ᱥᱮ ᱱᱚᱣᱟ ᱠᱟᱛᱷᱟ ᱫᱚᱞᱤᱧ ᱢᱮᱱ ᱠᱮᱫᱟ ᱢᱮᱴᱟᱜ ᱦᱚᱲᱮ ᱵᱟᱧᱪᱟᱜ ᱠᱟᱱᱟᱭ ᱟᱨ ᱢᱮᱴᱟᱜ ᱞᱟᱹᱜᱤᱫ ᱢᱮᱫᱴᱟᱡ ᱟᱵᱚ ᱥ ᱥᱚᱢᱟᱡᱽ ᱥᱟᱶᱛᱟᱨᱮ ᱢᱤᱫᱴᱟᱜ ᱦᱚᱲᱮ ᱛᱟᱦᱮᱸ ᱞᱮᱠᱷᱟᱱ ᱩᱱᱤ ᱮᱠᱞᱟ ᱛᱮᱫᱚ ᱪᱮᱫ ᱜᱮ ᱵᱟᱭ ᱠᱟᱹᱢᱤ ᱫᱟᱲᱮᱭᱟᱜ-ᱟ ᱾ ᱩᱱᱤ ᱦᱚᱲ ᱵᱟᱧᱪᱟᱣ ᱞᱟᱹᱜᱤᱫ ᱟᱵᱮᱱ ᱡᱟᱦᱟᱱᱟᱜ ᱠᱟᱹᱢᱤ ᱠᱚᱨᱟᱣ ᱞᱟᱹᱜᱤᱫ ᱩᱱᱤ ᱦᱚᱲ ᱵᱮᱱ ᱥᱟᱵᱮ ᱜᱮᱭᱟ ᱾ ᱩᱱᱤ ᱦᱚᱲᱟᱜ ᱦᱚᱸ ᱡᱟᱦᱟᱸ ᱠᱟᱹᱢᱤ ᱠᱚᱨᱟᱣ ᱞᱟᱹᱜᱤᱫ ᱟᱵ ᱮᱱ ᱵᱮᱱ ᱥᱟᱱᱟᱭᱟ ᱾ ᱚᱱᱠᱟ ᱠᱟᱛᱮᱫ ᱜᱮ ᱟᱵᱚ ᱦᱚᱲ ᱠᱚᱫᱚ ᱴᱷᱮᱱ ᱵᱚᱱ ᱡᱟᱣᱨᱟ ᱟᱠᱟᱱᱟ ᱛᱚ ᱡᱚᱠᱷᱚᱱ ᱢᱤᱫ ᱴᱟᱜ ᱦᱚᱲ ᱟᱵᱮᱱ ᱡᱚᱠᱷᱚᱱ ᱢᱤᱫᱴᱟᱜ ᱦᱚᱲ ᱵᱟᱧᱪᱟᱣ ᱚᱠᱛᱚ ᱵᱟᱧᱪᱟᱣ ᱚᱠᱛᱚ ᱢᱤᱫᱴᱟᱜ ᱦᱚᱲ ᱟᱭᱟᱜ ᱦᱚᱲᱢᱚ ᱨᱮᱱᱟᱜ ᱡᱟᱦᱟᱱᱟᱜ ᱜᱮ ᱡᱟᱦᱟᱱᱟᱜ ᱜᱮᱵᱮᱱ ᱢᱮᱱ, ᱡᱮᱢᱚᱱ ᱵᱮᱱ ᱢᱮᱱ ᱢᱟᱭᱟᱝ ᱵᱮᱱ ᱢᱮᱱ ᱥᱮ ᱠᱤᱰᱱᱤ ᱵᱮᱱ ᱢᱮᱱ ᱞᱤᱵᱷᱟᱨ ᱵᱮᱱ ᱢᱮᱱ ᱦᱨᱤᱫᱯᱤᱱᱰᱚ ᱯᱷᱩᱥᱯᱷᱩᱥ ᱚᱱᱟ ᱠᱚᱭ ᱫᱟᱱ ᱫᱟᱲᱮᱭᱟᱜ-ᱟ ᱾
ᱦᱳᱭ ᱦᱳ
ᱵᱟᱝ ᱦᱳᱞᱳ ᱦᱚᱲ ᱡᱚᱠᱷᱚᱱᱮ ᱵᱟᱧᱪᱟᱣ ᱛᱟᱦᱮᱱᱟᱭ ᱵᱟᱧᱪᱟᱣ ᱚᱠᱛᱚ ᱵᱟᱝ ᱦᱳᱞᱳ ᱟᱹᱰᱤ ᱜᱤᱞᱤᱧ ᱞᱟᱹᱭᱟᱫ ᱵᱤᱱᱟ ᱠᱤᱪᱷᱩ ᱠᱷᱚᱱ ᱢᱟᱲᱟᱝ ᱜᱮ ᱡᱟᱦᱟᱸ ᱠᱚᱭ ᱮᱢ ᱫᱟᱲᱮᱭᱟᱜ ᱟᱭ ᱾ ᱟᱨ ᱱᱚᱣᱟ ᱠᱚ ᱦᱩᱭᱩᱜ ᱠᱟᱱᱟ ᱵᱟᱝ ᱡᱟᱦᱟᱸ ᱱᱤᱛᱚᱜ ᱰᱷᱮᱨ ᱧᱮᱞᱚᱜ ᱠᱟᱱᱟ ᱱᱤᱭᱟᱹ ᱤᱭᱟᱹ ᱫᱷᱟᱹᱨᱛᱤ ᱯᱩᱨᱩᱨᱤ ᱨᱮ ᱵᱮᱥᱤ ᱦᱚᱲ ᱫᱚ ᱠᱤᱰᱱᱤ ᱟᱨ ᱞᱤᱵᱷᱟᱨ ᱜᱮ ᱚᱱᱟ ᱠᱚ ᱵᱮᱥᱤ ᱚᱱᱟ ᱠᱚᱠᱚ ᱮᱢ ᱵᱟᱲᱟ ᱟᱠᱚ ᱠᱟᱱᱟ ᱮᱴᱟᱜ ᱦᱚᱲ ᱪᱚ ᱪᱮᱫᱟᱜ ᱦᱚᱲ ᱟᱹᱰᱤ ᱦᱚᱲᱟᱜ ᱟᱹᱰᱤ ᱨᱚᱠᱚᱢ ᱠᱤᱰᱱᱤ ᱛᱚ ᱪᱮᱫ ᱞᱮᱠᱟ ᱠᱟᱛᱮᱫ ᱵᱟᱹᱲᱤᱡᱚᱜ ᱜᱚᱢᱚᱝᱠᱮ ᱟᱹᱰᱤ ᱦᱚᱲ ᱟᱹᱰᱤ ᱠᱚᱢ ᱵᱚᱭᱮᱥ ᱨᱮ ᱧᱮᱞ ᱠᱚᱵᱮᱱ ᱵᱤᱲᱤ ᱠᱚᱠᱚ ᱧᱩᱭᱟ ᱥᱤᱜᱨᱮᱴ ᱠᱚ ᱵᱚᱱ ᱱᱮᱥᱟᱭᱟ᱾ ᱛᱟᱨᱯᱚᱨᱮ ᱤᱭᱟᱹ ᱠᱚ ᱦᱟᱱᱟ ᱱᱩ ᱦᱟᱱᱟ ᱦᱩᱱᱟᱹᱨ ᱠᱚ ᱱᱮᱥᱟᱭᱟ᱾ ᱟᱨ ᱞᱤᱯ ᱵᱮᱷᱟᱨ ᱨᱮᱦᱚᱸ ᱪᱤᱠᱟᱹᱛᱮ ᱵᱟᱹᱲᱤᱡᱚᱜ ᱟᱠ ᱠᱟᱱᱟ ᱜᱚᱢᱠᱮ ᱟᱹᱰᱤᱜᱟᱱ ᱜᱤᱫᱟᱹᱨ ᱯᱟᱹᱣᱨᱟᱹ ᱠᱚ ᱱᱤᱥᱟᱭᱟ᱾ ᱚᱱᱟᱠᱚ ᱠᱷᱟᱹᱛᱤᱨ ᱛᱮᱜᱮ ᱟᱨ ᱫᱟᱜ ᱠᱚ ᱴᱷᱤᱠ ᱢᱚᱛᱚ ᱵᱟᱝᱠᱚ ᱧᱩᱭᱟ᱾ ᱚᱱᱟ ᱠᱚ ᱠᱷᱟᱹᱛᱤᱨ ᱛᱮᱜᱮ ᱞᱤᱵᱷᱟᱨ ᱠᱚᱫᱚ ᱵᱟᱹᱲᱤᱡᱚᱜ ᱠᱟᱱ ᱛᱟᱠᱚᱣᱟ᱾ ᱟᱹᱰᱤ ᱨᱚᱠᱚᱢ ᱦᱚᱲ ᱢᱮᱱᱟᱜ ᱠᱚᱣᱟ ᱡᱟᱦᱟᱸᱭ ᱠᱚ ᱱᱟᱦᱟᱪᱟᱨ ᱢᱮᱱᱟᱜ ᱠᱚ ᱠᱷᱟᱹᱛᱤᱨ ᱛᱮ ᱠᱟᱹᱣᱰᱤ ᱠᱚ ᱤᱭᱟᱹ ᱠᱷᱟᱹᱛᱤᱨ ᱛᱮᱜᱮ ᱚᱱᱟ ᱠᱚ ᱛᱮᱦᱚᱸ ᱠᱚ ᱮᱢᱟᱠᱚ ᱠᱟᱱᱟ ᱦᱟᱹᱱᱤ ᱱᱟᱹᱭ ᱟᱠᱚ ᱦᱚᱲᱢᱚ ᱨᱮᱱᱟᱜ ᱚᱱᱟ ᱞᱤᱵᱷᱟᱨ ᱠᱤᱰᱱᱤ ᱠᱚ ᱟᱨ ᱚᱠᱚᱭ ᱠᱚᱫᱚ ᱦᱚᱲ ᱫᱚ ᱠᱩᱥᱤ ᱠᱟᱛᱮᱫ ᱜᱮ ᱵᱟᱝ ᱱᱩᱭ ᱫᱚ ᱟᱞᱮᱨᱮ ᱨᱮᱱ ᱯᱮᱲᱟ ᱦᱚᱲ ᱠᱟᱱᱟᱭ ᱥᱮ ᱟᱞᱮᱨᱮᱱ ᱦᱮᱯᱨᱟᱢ ᱠᱟᱱᱟᱭ ᱤᱧ ᱛᱚ ᱱᱚᱜᱼᱚᱭ ᱱᱚᱜᱼᱚ ᱱᱚᱝᱠᱟ ᱚᱲᱟᱜ ᱨᱮ ᱢᱤᱫᱴᱟᱭ ᱚᱲᱟᱜ ᱵᱷᱤᱛᱤᱨ ᱨᱮ ᱛᱟᱦᱮᱸ ᱞᱮᱱᱠᱷᱟᱱ ᱪᱮᱫ ᱞᱮᱠᱟ ᱱᱤᱡᱮᱨᱟᱜ ᱵᱟᱠᱷᱳᱞ ᱨᱮ ᱛᱟᱦᱮᱸ ᱞᱮᱱᱠᱷᱟᱱ ᱪᱮᱫ ᱞᱮᱠᱟ ᱜᱚᱢᱠᱮ ᱵᱟᱠᱷᱳᱞ ᱨᱮ ᱟᱵᱮᱱ ᱫᱚ ᱢᱟᱨᱟᱝ ᱦᱚᱲ ᱠᱚ ᱡᱟᱦᱟᱸᱭ ᱠᱚ ᱢᱟᱨᱟᱝ ᱦᱚᱲ ᱢᱮᱱᱟᱜ ᱠᱚᱣᱟ᱾ ᱦᱮᱸ ᱢᱟᱨᱟᱝ ᱦᱚᱲ ᱫᱚ ᱩᱱᱤᱭᱟᱜ ᱫᱚ ᱟᱹᱰᱤ ᱜᱟᱱ ᱩᱢᱮᱨ ᱰᱷᱮᱨ ᱛᱟᱵ ᱟᱠᱟᱱᱟ᱾ ᱟᱨ ᱡᱟᱦᱟᱸᱭ ᱠᱟᱹᱴᱤᱡ ᱜᱤᱫᱟᱹᱨ ᱩᱱᱤᱭᱟᱜ ᱫᱚ ᱩᱢᱮᱨ ᱜᱮ ᱱᱤᱛᱚᱜ ᱪᱮᱫ ᱜᱮ ᱵᱟᱹᱱᱩᱜᱼᱟ ᱥᱟᱵ ᱠᱟᱜ ᱯᱮ ᱩᱱᱤᱭᱟᱜ ᱠᱟᱹᱴᱤᱡ ᱴᱷᱤᱠ ᱵᱟᱹᱲᱤᱡ ᱟᱠᱟᱱᱟ ᱢᱤᱫᱴᱮᱱ ᱡᱟᱜᱮ ᱞᱤᱵᱷᱟᱨ ᱵᱟᱠᱷᱟᱱ ᱠᱤᱰᱱᱤ ᱵᱟᱹᱲᱤᱡ ᱜᱮ ᱟᱠᱟᱱᱟ᱾ ᱩᱱᱤ ᱜᱤᱫᱟᱹᱨ ᱛᱟᱦᱚᱞᱮ ᱮᱢ ᱠᱟᱭ ᱠᱟᱱᱟ ᱠᱚ ᱮᱭ ᱠᱟᱨᱚᱱ ᱛᱮ ᱡᱟᱛᱮ ᱜᱤᱫᱟᱹᱨ ᱛᱮᱫ ᱵᱮᱥᱤ ᱫᱤᱱ ᱟᱹᱰᱤ ᱠᱤᱪᱷᱩᱭ ᱧᱮᱞ ᱡᱷᱟᱜ ᱢᱟᱭ ᱪᱮᱫ ᱠᱚ ᱱᱤᱡᱮ ᱫᱤᱥᱚᱢ ᱠᱚᱨᱮ ᱪᱟᱞᱟᱜ ᱠᱟᱱᱟ ᱵᱟᱝ ᱪᱟᱞᱟᱜ ᱠᱟᱱᱟ ᱚᱱᱮ ᱚᱱᱠᱟ ᱟᱨ ᱜᱚᱡᱚᱜ ᱯᱚᱨ ᱫᱚ ᱦᱚᱲ ᱡᱚᱠᱷᱚᱱ ᱮᱴᱟᱜ ᱦᱚᱲᱮ ᱜᱚᱡᱚᱜᱼ ᱟᱭ ᱜᱚᱢᱠᱮ ᱜᱚᱡᱚᱜ ᱯᱚᱨ ᱫᱚ ᱦᱟᱱᱟ ᱱᱟᱣᱟ ᱟᱹᱰᱤ ᱠᱤᱪᱷᱩᱭ ᱮᱢ ᱫᱟᱲᱮᱭᱟᱜᱼ ᱟᱭ ᱡᱮᱢᱚᱱ ᱵᱚᱦᱚᱜ ᱵᱚᱦᱚᱜ ᱡᱩᱫᱤ ᱜᱚᱡᱚᱜ ᱠᱚᱜ ᱛᱟᱭᱟᱭᱟ ᱡᱟᱦᱟᱸᱭ ᱠᱚᱣᱟᱜ ᱟᱹᱰᱤ ᱨᱚᱠᱚᱢ ᱦᱩᱭ ᱫᱟᱲᱮᱭᱟᱜᱼᱟ ᱥᱮ ᱵᱚᱦᱚᱜ ᱜᱚᱡ ᱟᱠᱟᱱᱟ ᱛᱚ ᱵᱚᱦᱚᱜ ᱤᱭᱟᱹ ᱦᱚᱲᱢᱚ ᱵᱟᱭ ᱠᱟᱹᱢᱤᱭᱮᱫ ᱛᱟᱭᱟ ᱵᱚᱦᱚᱜ ᱛ ᱵᱟᱧᱪᱟᱣ ᱢᱮᱱᱟᱜ ᱛᱟᱭᱟ ᱢᱟᱱᱮ ᱦᱚᱲᱢᱚ ᱫᱚ ᱠᱳᱱᱳ ᱵᱟᱝ ᱞᱟᱲᱟᱣᱟᱜ ᱠᱟᱱᱟ ᱵᱚᱦᱚᱜ ᱤᱭᱟᱹᱜ ᱠᱟᱱᱟ ᱚᱱᱠᱟ ᱠᱟᱛᱮᱮᱫ ᱟᱹᱰᱤ ᱨᱚᱠᱚᱢ ᱟᱹᱤᱱ ᱠᱚ ᱢᱟᱱᱟᱣ ᱠᱟᱛᱮᱫ ᱛᱟᱨᱯᱚᱨᱮ ᱡᱟᱦᱟᱸᱭ ᱠᱚ ᱟᱹᱰᱤ ᱱᱚᱣᱟ ᱨᱮᱠᱚ ᱤᱭᱟᱹᱣ ᱠᱟᱱᱟ ᱠᱟᱹᱢᱤ ᱠᱚ ᱪᱮᱫ ᱠᱟᱫᱟ ᱡᱟᱦᱟᱸᱭ ᱰᱟᱠᱛᱟᱨ ᱠᱚ ᱡᱚᱛᱚ ᱨᱚᱠᱚᱢ ᱱᱤᱭᱚᱢ ᱠᱟᱱᱱᱩᱱ ᱠᱚ ᱧᱮᱞ ᱵᱟᱲᱟ ᱠᱟᱛᱮᱫ ᱩᱱᱤ ᱩᱱᱤᱭᱟᱜ ᱛᱟᱦᱚᱞᱮ ᱦᱚᱲᱢᱚ ᱠᱚ ᱮᱴᱟᱜ ᱦᱚᱲ ᱮᱢᱟᱭ ᱠᱚᱣᱟ ᱟᱨᱠᱤ ᱛᱟᱦᱚᱞᱮ ᱠᱷᱟᱱ ᱫᱚ ᱩᱱᱤ ᱦᱚᱲᱛᱚᱭ ᱜᱚᱡᱚᱜ ᱚᱠᱛᱚ ᱨᱮᱜᱮ ᱢᱮᱱᱟᱭᱟ ᱛᱟᱦᱚᱞᱮ ᱩᱱᱤᱭᱟᱜ ᱵᱚᱦᱚᱜ ᱨᱮᱱᱟᱜ ᱡᱟᱦᱟᱸ ᱛᱤᱱᱟᱹᱜ ᱵᱚᱦᱚᱜ ᱵᱟᱭ ᱠᱟᱹᱢᱤᱭᱮᱫᱟᱭ ᱩᱱᱤᱭᱟᱜ ᱠᱷᱟᱹᱞᱤ ᱦᱚᱲᱢᱚ ᱜᱮ ᱵᱟᱭ ᱠᱟᱹᱢᱤᱭᱮᱫᱟ ᱵᱚᱦᱚᱜ ᱮ ᱠᱟᱹᱢᱤᱭᱮᱫᱟᱭ ᱛᱟᱦᱚᱞᱮ ᱩᱱᱤ ᱦᱚᱲᱟᱜ ᱵᱚᱦᱚᱜ ᱠᱷᱩᱞᱤ ᱵᱷᱤᱛᱤᱨ ᱨᱮ ᱡᱟᱦᱟᱸ ᱟᱵᱚᱣᱟᱜ ᱛᱟᱦᱮᱱᱟ ᱚᱱᱟ ᱠᱚ ᱡᱚᱛᱚ ᱮᱴᱟᱜ ᱦᱚᱲ ᱨᱮ ᱩᱪᱟᱹᱲ ᱟᱨᱠᱤ ᱡᱮᱢᱚᱱ ᱦᱮᱸ ᱡᱮᱢᱚᱱ ᱡᱩᱫᱤ ᱦᱚᱲ ᱜᱚᱡ ᱞᱮᱱᱠᱷᱟᱱ ᱟᱹᱰᱤ ᱠᱤᱪᱷᱩ ᱜᱮ ᱮᱢ ᱜᱟᱱᱚᱜᱼᱟ ᱡᱮᱢᱚᱱ ᱠᱤᱰᱱᱤ ᱵᱮᱱ ᱮᱢ ᱫᱟᱲᱮᱭᱟᱜᱼᱟ ᱞᱤᱵᱷᱟᱨ ᱵᱮᱱ ᱮᱢ ᱫᱟᱲᱮᱭᱟᱜᱼᱟ ᱦᱤᱛᱯᱤᱰᱚ ᱵᱮᱱ ᱮᱢ ᱫᱟᱲᱮᱭᱟᱜᱼᱟ ᱯᱷᱩᱥᱯᱷᱩᱥ ᱵᱮᱱ ᱮᱢ ᱫᱟᱲᱮᱭᱟᱜᱼᱟ ᱛᱟᱨᱯᱚᱨᱮ ᱤᱭᱟᱹ ᱵᱮᱱ ᱮᱢ ᱫᱟᱲᱮᱭᱟᱜᱼᱟ ᱞᱟᱡ ᱠᱚᱨᱮᱱᱟᱜ ᱡᱟᱦᱟᱱᱟᱜ ᱤᱭᱟᱹ ᱠᱚᱵᱮᱱ ᱮᱢ ᱫᱟᱲᱮᱭᱟᱜᱼᱟ ᱱᱟᱹᱲᱤ ᱜᱩᱲᱤ ᱚᱱᱟ ᱡᱟᱦᱟᱸᱭᱟᱜ ᱡᱩᱫᱤ ᱥᱮᱭᱟ ᱠᱚᱜᱼᱟ ᱛᱟᱦᱚᱞᱮ ᱚᱱᱟ ᱠᱚ ᱜᱮᱫ ᱠᱟᱛᱮᱫ ᱥᱤᱞᱟᱹᱭ ᱵᱟᱲᱟ ᱠᱟᱛᱮᱫ ᱩᱱᱤ ᱦᱚᱲ ᱮᱴᱟᱜ ᱦᱚᱲ ᱠᱚ ᱮᱢᱟᱣᱟᱭᱟ ᱟᱵᱟᱨ᱾ ᱡᱮᱢᱚᱱ ᱤᱭᱟᱹ ᱠᱚ ᱡᱟᱦᱟᱸ ᱠᱚ ᱢᱮᱱᱫᱟ ᱪᱟᱢᱲᱟ ᱟᱵᱚᱣᱟᱜ ᱡᱟᱦᱟᱸᱭᱟᱜ ᱢᱮᱸᱫᱦᱟ᱾ ᱤᱭᱟᱹ ᱠᱟᱛᱮᱫ ᱟᱨᱠᱤ᱾ ᱟᱹᱰᱤ ᱨᱚᱠᱚᱢ ᱛᱚ ᱦᱩᱭᱩᱜᱼᱟ ᱮᱥᱤᱰ ᱠᱚ ᱱᱮᱛᱟᱨ ᱦᱚᱭ ᱨᱟᱹᱜᱤ ᱛᱮᱥᱮ ᱵᱮᱥ᱾ ᱛᱮ ᱵᱩᱡᱽ ᱠᱟ ᱠᱟᱛᱮᱫ ᱥᱮ ᱵᱟᱝ ᱵᱩᱡᱽ ᱠᱟᱛᱮᱫ ᱮᱥᱤᱰ ᱠᱚ ᱢᱮᱫ ᱠᱚᱨᱮ ᱧᱩᱨ ᱠᱟᱫᱟᱭᱟ᱾ ᱟᱫᱚ ᱦᱚᱲᱢᱚ ᱨᱟᱯᱟᱜ ᱟᱠᱟᱱ ᱛᱟᱭᱟ ᱩᱱᱤᱭᱟᱜ ᱤᱭᱟᱹ ᱟᱨᱠᱤ ᱦᱟᱨᱛᱟ᱾ ᱚᱱᱟ ᱦᱟᱨᱛᱟ ᱛᱟᱦᱟᱞᱮ ᱮᱴᱟᱜ ᱜᱚᱡ ᱦᱚᱲ ᱠᱷᱚᱱᱟᱜ ᱚᱱᱟ ᱦᱟᱨᱛᱟ ᱠᱚ ᱪᱷᱟᱰᱟᱣ ᱠᱟ ᱠᱟᱛᱮᱫ᱾ ᱟᱵᱮᱱ ᱴᱷᱮᱱ ᱚᱱᱟ ᱦᱟᱨᱛᱟ ᱠᱚ ᱤᱭᱟᱹ ᱫᱟᱲᱮᱭᱟᱵᱮᱱᱟ ᱟᱵᱮᱱ᱾ ᱮᱢ ᱫᱟᱲᱮᱭᱟᱵᱮᱱᱟ ᱠᱚ ᱟᱨᱚ ᱢᱮᱫᱦᱟ ᱛᱟᱨᱯᱚᱨᱮ ᱡᱟᱝ᱾ ᱟᱹᱰᱤ ᱠᱤᱪᱷᱩ ᱜᱚᱢᱠᱮ ᱚᱱᱠᱟ ᱡᱟᱦᱟᱸ ᱞᱮᱠᱟ ᱜᱮᱵᱮᱱ ᱢᱮᱱ᱾ ᱠᱟᱴᱟᱨᱮ ᱡᱟᱦᱟᱸ ᱴᱷᱮᱡ ᱟᱵᱚᱣᱟᱜ ᱵᱷᱟᱡᱚ ᱚᱱᱟ ᱞᱤᱜᱟᱢᱮᱱᱴ ᱠᱚ ᱢᱮ᱾ ᱚᱱᱟ ᱠᱚᱦᱚᱸ ᱜᱮᱫ ᱠᱟᱛᱮᱫ ᱟᱵᱮᱱ ᱴᱷᱮᱱ ᱠᱚ ᱞᱟᱜᱟᱣ᱾ ᱟᱨ ᱢᱤᱫᱴᱟᱭ ᱰᱟᱠᱛᱟᱨ ᱦᱚᱸ ᱜᱚᱝᱠᱮ ᱥᱟᱨᱟᱠᱷᱮ ᱪᱤᱱᱛᱟᱹᱭᱟ ᱡᱮ ᱟᱵᱚ ᱢᱤᱫᱴᱮᱡ᱾ ᱡᱤᱣᱤ ᱵᱟᱧᱪᱟᱣ ᱞᱟᱹᱜᱤᱫ ᱩᱱᱤ ᱡᱟᱦᱟᱸ ᱛᱤᱱᱟᱹᱜᱼᱮ᱾ ᱚᱱᱟ ᱫᱤᱠᱜ ᱫᱤᱭᱮ ᱵᱟᱨᱮᱛᱮ ᱤᱭᱟᱹ ᱫᱟᱲᱮᱭᱟᱜᱼ ᱟᱭ ᱠᱟᱹᱢᱤ ᱦᱩᱨᱟᱹ ᱫᱟᱲᱮᱭᱟᱜᱼ ᱟᱭ ᱩᱱᱤ ᱩᱱᱟᱹᱜ ᱵᱮᱥᱮ ᱵᱩᱡᱟᱭ᱾
ᱦᱳᱭ ᱦᱳᱭ ᱦᱳᱭ᱾
ᱦᱩᱸ᱾ ᱛᱚ ᱜᱚᱢᱠᱮ ᱟᱹᱞᱤᱧ ᱢᱟᱛᱚᱞᱤᱧ ᱞᱟᱹᱭ ᱠᱮᱫ ᱜᱮᱭᱟ ᱱᱤᱛᱚᱜ ᱟᱵᱮᱱ ᱠᱟᱹᱴᱤᱡ ᱵᱮᱱ ᱞᱟᱹᱭ ᱞᱮᱱᱠᱷᱟᱱ᱾ ᱤ ᱦᱩᱭ ᱠᱚᱜ ᱠᱮᱭᱟ᱾
ᱦᱮᱸ ᱜᱚᱢᱠᱮ ᱟᱵᱤᱱ ᱪᱮᱫ ᱞᱮᱠᱟ ᱵᱤᱱ ᱞᱟᱹᱭᱠᱮᱫᱟ ᱟᱹᱰᱤ ᱢᱚᱸᱡᱽ ᱵᱤᱱ ᱞᱟᱹᱭ ᱠᱮᱫᱟ᱾ ᱡᱮ ᱵᱟᱝᱟ ᱟᱵᱚᱣᱟᱜ ᱚᱠᱟ ᱚᱠᱟ ᱚᱝᱜᱚ ᱫᱟᱱ ᱜᱟᱱᱚᱜ ᱛᱟᱵᱚᱱᱟ ᱚᱠᱟᱠᱟ᱾ ᱡᱤᱱᱤᱥ ᱫᱟᱱ ᱜᱟᱱᱚᱜ ᱛᱟᱵᱚᱱᱟ ᱟᱨ ᱚᱠᱟ ᱚᱠᱟ ᱵᱟᱝ ᱜᱟᱱ ᱜᱟᱱᱚᱜ ᱛᱟᱵᱚᱱᱟ᱾ ᱚᱱᱟ ᱡᱷᱚᱛᱚᱜᱤᱧ ᱞᱟᱹᱭ ᱠᱮᱫᱟ᱾ ᱛᱟᱯᱚᱨᱮ ᱱᱮᱛᱟᱨ ᱢᱟ ᱧᱮᱞᱚᱜ ᱠᱟᱱᱟ ᱟᱵᱚᱨᱤᱱ᱾ ᱡᱟᱦᱟᱸ ᱰᱟᱠᱛᱟᱨ ᱠᱚ ᱢᱮᱱᱟᱜ ᱟᱠᱟᱫ ᱠᱚᱣᱟ ᱟᱹᱰᱤ ᱜᱟᱱ᱾ ᱩᱱᱱᱚᱛᱤ ᱡᱟᱥᱤ ᱟᱠᱟᱱ ᱛᱟᱵᱚᱱᱟ ᱟᱨ ᱵᱳᱭᱜᱟᱱᱤᱠ᱾ ᱠᱚᱦᱚᱸ ᱞᱟᱹᱭ ᱞᱮᱠᱷᱟᱱ ᱢᱟᱱᱮ ᱱᱟᱣᱟ ᱱᱟᱣᱟ ᱢᱮᱥᱤᱱ ᱠᱚᱠᱚ ᱩᱰᱩᱠ ᱟᱠᱟᱫ ᱛᱟᱵᱚᱱᱟ ᱡᱮ ᱵᱟᱝᱟ ᱟᱵᱚ᱾ ᱰᱟᱠᱛᱟᱨ ᱠᱩ᱾ ᱡᱟᱛᱮ ᱞᱚᱜᱚᱱ ᱧᱚᱜ ᱠᱚ ᱟᱵᱚ ᱡᱟᱦᱟᱸ ᱵᱚᱱ᱾ ᱚᱥᱩᱵᱤᱫᱷᱟᱜ ᱠᱟᱱ ᱫᱚ᱾ ᱦᱚᱲ ᱠᱚ ᱡᱟᱦᱟᱸ ᱚᱥᱩᱵᱤᱫᱷᱟ ᱨᱮᱠᱚ ᱧᱩᱨᱩᱜ ᱠᱟᱱ ᱫᱚ ᱡᱟᱛᱮ ᱞᱚᱜᱚᱱ ᱧᱚᱜ ᱟᱠᱚᱣᱟᱜ᱾ ᱴᱨᱤᱴᱢᱮᱱᱴ ᱦᱩᱭᱩᱜ ᱛᱟᱠᱚᱢ ᱢᱟ ᱵᱷᱟᱜᱤ ᱴᱷᱤᱠ ᱛᱮᱠᱚ ᱛᱟᱦᱮᱱ ᱢᱟ ᱚᱱᱮ ᱚᱱᱟ ᱠᱷᱟᱹᱛᱤᱨ ᱢᱟᱱᱮ ᱟᱹᱰᱤ ᱜᱚᱴ᱾ ᱢᱤᱫᱴᱟᱝ ᱟᱵᱚ ᱢᱮᱥᱤᱱ ᱠᱚᱠᱚ ᱩᱰᱩᱠ ᱟᱠᱟᱟᱜ ᱛᱟᱵᱚᱱᱟ ᱟᱹᱰᱤ ᱵᱷᱟᱜᱤ ᱵᱷᱟᱜᱤ ᱢᱮᱥᱤᱱ ᱠᱚ᱾ ᱡᱟᱦᱟᱸᱛᱮ ᱟᱵᱚᱣᱟᱜ ᱨᱳᱜᱽ ᱟᱡᱟᱨ ᱟᱹᱰᱤ ᱞᱚᱜᱚᱱ ᱣᱤᱧᱟᱢᱚᱜ ᱠᱟᱱ ᱛᱟᱵᱚᱱᱟ ᱾ ᱛᱚ ᱱᱚᱜᱼᱚᱭ ᱱᱟᱦᱟᱜ ᱵᱮᱤᱱ ᱞᱟᱹᱭ ᱦᱪᱚ ᱠᱮᱫ ᱫᱚ ᱢᱮᱫ ᱫᱟᱱ ᱛᱟᱯᱚᱨᱮ ᱡᱟᱦᱟᱸ ᱛᱤᱱᱟᱹᱜ ᱜᱮ ᱟᱵᱚᱣᱟᱜ ᱦᱚᱲᱢᱚ ᱨᱮᱱᱟᱜ᱾ ᱢᱮ ᱠᱟ ᱢᱟᱱᱮ ᱡᱟᱦᱟᱸ ᱞᱮᱠᱟ ᱵᱤᱱ ᱞᱟᱹᱭ ᱠᱮᱫᱟ ᱟᱸᱡᱚᱢ ᱵᱟᱲᱟ ᱠᱮᱫᱟᱞᱤᱧ ᱢᱟᱱᱮ ᱡᱷᱚᱛᱚ᱾ ᱛᱚ ᱡᱷᱚᱛᱚ ᱚᱝᱜᱚ ᱜᱮ ᱱᱟᱜ ᱫᱟᱱ ᱜᱟᱱᱚᱜ ᱠᱟᱱ ᱛᱟᱵᱚᱱᱟ᱾ ᱱᱚᱛᱮ ᱵᱤᱱ ᱞᱟᱹᱭ ᱦᱚᱪᱚ ᱠᱮᱫᱟ ᱢᱮᱫ᱾ ᱛᱟᱯᱚᱨᱮ ᱱᱚᱜᱚᱭ ᱵᱚᱦᱚᱜ ᱦᱚᱸᱵᱤᱱ ᱞᱟᱹᱭ ᱦᱚᱪᱚ ᱠᱮᱫᱟ ᱱᱟᱦᱟᱜ ᱛᱟᱯᱚᱨᱮ ᱱᱚᱜᱚᱭ ᱞᱟᱡ ᱨᱮ ᱡᱟᱦᱟᱸ᱾ ᱛᱤᱱᱟᱹᱜ ᱜᱮ ᱢᱮᱱᱟᱜ ᱟᱠᱟᱫ ᱛᱟᱵᱚᱱ ᱦᱚ᱾
ᱦᱮᱸ᱾
ᱤᱭᱟᱹ ᱠᱚᱱᱟᱜ ᱠᱤᱰᱱᱤ ᱠᱚ ᱛᱟᱯᱚᱨᱮ᱾ ᱯᱷᱩᱥᱯᱷᱩᱥ ᱠᱚ ᱞᱤᱵᱷᱟᱨ ᱠᱚ᱾ ᱟᱫᱚ ᱛᱟᱯᱚᱨᱮ ᱟᱵᱚᱣᱟᱜ ᱡᱟᱝ ᱠᱚ ᱡᱷᱚᱛᱚ ᱠᱤᱪᱷᱩ ᱢᱟᱱᱮ ᱱᱚᱝ᱾ ᱚᱝᱠᱟ ᱫᱟᱱ ᱜᱟᱱᱚᱜᱼᱟ ᱵᱤᱱ ᱞᱟᱹᱭ ᱠᱮᱫᱟ ᱱᱟᱦᱚᱜ ᱟᱹᱰᱤ ᱱᱟᱯᱟᱭ ᱵᱤᱱ ᱞᱟᱹᱭ ᱠᱮᱫᱟ ᱾ ᱟᱸᱜ ᱡᱮ ᱵᱟᱝ ᱡᱚᱛᱚ ᱠᱤᱪᱷᱩ ᱫᱟᱱ ᱜᱟᱱᱚᱜ ᱠᱟᱱ ᱛᱟᱵᱚᱱᱟ ᱱᱮᱛᱟᱨ ᱫᱚ, ᱟᱨ ᱱᱩᱭ ᱛᱚ ᱫᱟᱱ ᱫᱚ ᱟᱵᱚᱣᱟᱜ ᱫᱚ ᱟᱹᱰᱤ ᱢᱤᱫᱴᱟᱝ ᱵᱷᱟᱜᱮ ᱠᱟᱱᱟ ᱯᱩᱱᱱᱚ ᱱᱟᱜ ᱠᱟᱹᱢᱤ ᱦᱩᱭᱩᱜ ᱛᱟᱵᱚᱱᱟ, ᱡᱚᱠᱷᱚᱱ ᱟᱸ ᱟᱵᱚ ᱢᱟᱱᱮ ᱮᱸᱻ ᱜᱚᱡ ᱯᱚᱨᱮ ᱦᱚᱲ ᱜᱚᱡ ᱯᱚᱨᱮ ᱢᱟᱱᱮ ᱟᱵᱚ ᱠᱤᱪᱷᱩ ᱜᱷᱚᱱᱴᱟ ᱫᱚ ᱢᱟᱱᱮ ᱵᱷᱟ-ᱵᱷᱟᱜᱮ ᱜᱮ ᱛᱟᱦᱮᱱ ᱛᱟᱵᱚᱱᱟ ᱱᱚᱣᱟ ᱠᱤᱰᱱᱤ ᱠᱚ ᱵᱟᱠᱷᱟᱱ ᱞᱤᱵᱷᱟᱨ ᱠᱚᱫᱚ ᱚᱱᱟ ᱠᱚᱫᱚ ᱥᱚᱝᱜᱮ ᱥᱟᱝ ᱡᱩᱫᱤ ᱜᱚᱡ ᱯᱚᱨᱮ ᱥᱚᱝᱜᱮ ᱥᱟᱝ ᱡᱩᱫᱤ ᱟᱵᱚ ᱵᱚᱱ ᱫᱟᱱᱟ, ᱛᱟᱦᱚᱞᱮ ᱠᱷᱟᱱ ᱫᱚ ᱮᱴᱟᱜ ᱟᱵᱚ ᱡᱟᱦᱟᱸᱭ ᱮᱴᱟᱜ ᱦᱚᱲ ᱱᱟᱦᱟᱜ ᱮ ᱜᱩᱡᱩᱜ ᱞᱟᱹᱜᱤᱫ ᱫᱚ ᱩᱱᱤ ᱜᱚᱡ ᱦᱚᱲ ᱠᱚ ᱵᱟᱧᱪᱟᱣ ᱫᱟᱲᱮᱭᱟᱭᱟ ᱾
ᱦᱩᱸ ᱦᱩᱸ ᱾ ᱜᱚᱝᱠᱮ ᱱᱚᱣᱟ ᱠᱚᱫᱚ ᱵᱮᱥ ᱜᱮᱭᱟ ᱾ ᱟᱵᱚ ᱡᱮ ᱟᱵᱚ ᱦᱚᱲ ᱦᱩᱭᱩᱜ ᱠᱟᱛᱮᱜ ᱢᱤᱴᱟ ᱟᱨ ᱢᱤᱫᱴᱟ ᱦᱚᱲᱟᱜ ᱵᱚᱱ ᱵᱩᱜᱤ ᱵᱟᱹᱲᱤᱡ ᱵᱚᱱ ᱫᱤᱥᱟᱹᱭᱟ ᱾ ᱟᱵᱚ ᱫᱚ ᱵᱟᱹᱲᱤᱡ ᱠᱷᱚᱱᱟᱜ ᱫᱚ ᱩᱱᱤ ᱦᱚᱲᱟᱜ ᱫᱚ ᱵᱮᱥ ᱜᱮᱵᱚᱱ ᱫᱤᱥᱟᱹᱠᱟᱜᱼᱟ ᱾ ᱡᱟᱦᱟᱸ ᱛᱤᱱᱟᱹᱜ ᱵᱚᱱ ᱨᱟᱹᱜᱤ ᱫᱟᱞ ᱛᱟᱯᱟᱢᱚᱜ ᱢᱟ ᱨᱮᱦᱚᱸ ᱛᱟ ᱦᱤᱞᱳ ᱟᱵᱚ ᱵᱮᱥ ᱫᱚᱵᱚᱱ ᱪᱤᱱᱛᱟᱹᱭᱟ ᱾ ᱟᱨ ᱢᱤᱫᱴᱮᱡ ᱜᱚᱡᱚᱜ ᱦᱚᱲ ᱦᱮᱸ ᱢᱤᱫᱴᱮᱡ ᱜᱚᱡᱚᱜ ᱦᱚᱲ ᱡᱚᱠᱷᱚᱱᱮ ᱜᱚᱡᱚᱜᱟᱭ ᱥᱮ ᱤᱱᱟᱹ ᱢᱟᱲᱟᱝ ᱩᱱᱤ ᱜᱚᱡᱚᱜ ᱦᱚᱲ ᱩᱱᱤ ᱥᱟᱶᱛᱮ ᱟᱨᱚ ᱵᱟᱝ ᱦᱳᱞᱳᱣ ᱛᱩᱨᱩᱭ ᱦᱚᱲ ᱪᱮᱛᱟᱱ ᱦᱚᱸ ᱰᱷᱮᱨ ᱦᱚᱲ ᱩᱱᱤ ᱤᱭᱟᱹᱭ ᱮᱢ ᱫᱟᱲᱮ ᱟᱠᱚᱣᱟᱭ ᱾ ᱟᱭᱟᱜ ᱦᱚᱲᱢᱚ ᱨᱮᱱᱟᱜ ᱦᱟᱱᱟ ᱱᱩᱣᱟᱹ ᱡᱟᱦᱟᱸ ᱠᱚ ᱠᱤᱰᱱᱤ, ᱞᱤᱵᱷᱟᱨ ᱦᱟᱹᱱᱤ ᱱᱟᱹᱭ ᱮᱢ ᱫᱟᱲᱮ ᱟᱠᱚᱣᱟᱭ ᱾ ᱛᱩᱨᱩᱭ ᱦᱚᱲ ᱠᱷᱚᱱᱟᱜ ᱦᱚᱸ ᱪᱮ ᱛᱟᱱ ᱦᱚᱲ ᱮᱢ ᱫᱟᱲᱮ ᱠᱟᱛᱮ ᱩᱱᱠᱩᱣᱟᱜ ᱦᱚ ᱤᱭᱟᱹ ᱡᱤᱣᱤᱭ ᱵᱟᱧᱪᱟᱣ ᱫᱟᱲᱮᱭᱟᱜᱼᱟ ᱾
ᱦᱳᱭ ᱦᱳᱭ ᱾
ᱡᱤᱣᱤ ᱵᱟᱧᱪᱟᱣ ᱫᱟᱲᱮᱭᱟᱜᱼᱟ ᱟᱵᱟᱨ ᱩᱱᱠᱩ ᱦᱚᱲ ᱩᱱᱠᱩ ᱦᱚᱲ ᱦᱚᱸ ᱟᱵᱟᱨ ᱪᱤᱱᱛᱟᱹ ᱵᱟᱲᱟᱭᱟᱠᱚ ᱡᱚᱠᱷᱚᱱ ᱟᱠᱚ ᱜᱚᱡᱚᱜ ᱚᱠᱛᱚ ᱨᱮᱦᱚᱸ ᱵᱟᱝ ᱩᱝᱠᱩ ᱠᱚ ᱢᱮᱱ ᱵᱟᱲᱟᱭᱟ ᱡᱮ ᱵᱟᱝ ᱟᱞᱮ ᱡᱟᱦᱟᱸ ᱞᱮᱠᱟᱞᱮ ᱵᱟᱧᱪᱟᱣ ᱞᱮᱱᱟ, ᱚᱝᱠᱟ ᱜᱮ ᱩᱝᱠᱩ ᱡᱩᱫᱤ ᱡᱟᱦᱟᱱᱟᱜ ᱚᱝᱠᱟ ᱞᱟᱹᱴᱩ ᱧᱚᱜ ᱠᱚ ᱨᱳᱜᱽ ᱟᱡᱟᱨᱱᱟ, ᱩᱝᱠᱩ ᱩᱱ ᱦᱚᱸᱠᱚ ᱤᱭᱟᱹ ᱫᱟᱲᱮᱭᱟᱜᱼᱟ ᱚᱱᱠᱟᱜᱮ ᱡᱟᱦᱟᱸ ᱞᱮᱠᱟ ᱠᱟᱛᱮᱫ ᱟᱠᱚ ᱠᱚ ᱧᱟᱢ ᱠᱟᱫ ᱾ ᱡᱟᱦᱟᱸᱭ ᱦᱚᱲ ᱡᱩᱫᱤ ᱢᱮᱫ ᱮ ᱧᱟᱢ ᱞᱮᱫᱟᱭ ᱩᱱᱤ ᱛᱤᱥᱦᱚᱸ ᱵᱟᱭ ᱧᱮᱞ ᱟᱠᱟᱫᱟ ᱡᱮ ᱫᱷᱟᱹᱨᱛᱤ ᱯᱩᱨᱤ ᱪᱮᱫ ᱞᱮᱠᱟᱱᱟ? ᱪᱮᱫ ᱞᱮᱠᱟ ᱛᱤᱠᱤᱱ ᱵᱮᱲᱟ ᱢᱟᱨᱥᱟᱞᱚᱜᱼᱟ? ᱧᱤᱫᱟᱹ ᱵᱮᱲᱟ ᱠᱟᱹᱴᱤᱡ ᱧᱩᱛᱩᱜᱼᱟ ᱚᱱᱟ ᱠᱚ ᱵᱟᱭ ᱧᱮᱞ ᱟᱠᱟᱫᱟ, ᱩᱱᱤ ᱦᱚᱲ ᱡᱚᱠᱷᱚᱱ ᱚᱱᱟ ᱠᱚᱭ ᱫᱤᱥᱟᱹ ᱵᱟᱲᱟᱭᱟᱭ ᱡᱮ ᱤᱧ ᱢᱤᱫ ᱦᱚᱲ ᱠᱷᱟᱹᱛᱤᱨ ᱛᱮ ᱚᱱᱟᱧ ᱧᱮᱞ ᱡᱷᱟᱜ ᱟᱠᱟᱫᱟ ᱾ ᱡᱮ ᱛᱤᱠᱤᱱ ᱵᱮᱲᱟ ᱪᱮᱫ ᱠᱟᱱᱟ! ᱥᱤᱸᱜᱟᱹᱲ ᱵᱮᱲᱟ ᱪᱮᱫ ᱠᱟᱱᱟ! ᱩᱱᱤ ᱦᱚᱲ ᱩᱱᱜᱮ ᱟᱵᱟᱨ ᱪᱮᱫᱼᱮ ᱪᱤᱠᱟᱹᱭᱟ ᱡᱚᱠᱷᱚᱱ ᱩᱱᱤ ᱦᱚᱸ ᱜᱚᱡᱚᱜ ᱚᱝᱠᱟ ᱚᱠᱛᱚ ᱦᱮᱡᱮᱭᱟ ᱩᱱᱜᱮ ᱩᱱᱤ ᱦᱚᱸ ᱚᱱ ᱠᱟᱜᱮ ᱟᱭᱟᱜ ᱦᱚᱲᱢᱚ ᱨᱮᱱᱟᱜ ᱦᱟᱱᱟ ᱱᱟᱣᱟ ᱤᱭᱟᱹ ᱠᱚᱭ ᱮᱢ ᱠᱚᱣᱟᱭ ᱢᱮᱫᱦᱟ ᱠᱚ ᱟᱭᱟᱜ ᱠᱟᱴᱟ ᱨᱮᱱᱟᱜ ᱡᱟᱝ ᱠᱚ ᱾ ᱡᱟᱦᱟᱸᱭ ᱡᱟᱦᱟᱸ ᱞᱮᱠᱟ ᱟᱨᱠᱤ ᱾ ᱡᱟᱦᱟᱸ ᱚᱠᱛᱚ ᱨᱮ ᱡᱟᱦᱟᱸᱭ ᱦᱚᱲᱟᱜ ᱡᱟᱦᱟᱸ ᱫᱚᱨᱠᱟᱨ ᱚᱱᱟ ᱠᱚ ᱡᱚᱛᱚᱭ ᱟᱡ ᱜᱚᱡᱚᱜ ᱢᱟᱲᱟᱝᱮ ᱮᱢ ᱡᱟᱣᱨᱟ ᱟᱠᱚᱣᱟᱭ ᱡᱚᱛᱚ ᱾ ᱟᱨ ᱜᱚᱝᱠᱮ ᱱᱚᱣᱟ ᱛᱚ ᱵᱟᱝ ᱧᱮᱞ ᱟᱠᱟᱱᱟ ᱥᱮ ᱢᱟᱱᱮ ᱪᱮᱫ ᱞᱮᱠᱟ? ᱟᱸᱡᱚᱢ ᱫᱟᱵᱮᱱ ᱥᱮ ᱜᱚᱝ
ᱦᱮᱸ ᱜᱚᱢᱠᱮ ᱟᱸᱡᱚᱢ ᱫᱟᱞᱤᱧ ᱾
ᱦᱩᱸ, ᱛᱚ ᱱᱚᱝᱠᱟ ᱧᱮᱞ ᱟᱠᱟᱱᱟ ᱥᱮ ᱟᱵᱚ ᱟᱹᱛᱩ ᱚᱲᱟᱜ ᱠᱚᱨᱮ ᱡᱟᱦᱟᱸ ᱞᱮᱠᱟ ᱤᱭᱟᱹ ᱢᱮᱱᱟᱜᱼᱟ ᱵᱷᱩᱞ᱾ ᱤᱭᱟᱹ ᱢᱮᱱᱟᱜᱼᱟ ᱵᱷᱩᱞ ᱫᱷᱟᱨᱚᱱᱟ ᱢᱮᱱᱛᱮ ᱢᱮᱱᱟᱜᱼᱟ ᱟᱹᱰᱤ ᱨᱚᱠᱚᱢ ᱛᱚ ᱢᱮᱱᱟᱜᱼᱟ᱾ ᱟᱜ ᱡᱟᱸᱦᱟ ᱟᱛᱳ ᱚᱲᱟᱜ ᱨᱮᱱᱟᱜ ᱠᱟᱛᱷᱟ ᱛᱚᱵᱮᱱ ᱵᱩᱡᱮᱫ ᱫᱟ ᱥᱮ ᱰᱟᱹᱱ ᱡᱩᱜᱤᱱᱟᱜ ᱠᱟᱛᱷᱟ ᱢᱮᱱᱟᱜᱼᱟ᱾ ᱢᱤᱴᱟᱜ ᱦᱚᱲ ᱵᱮᱱ ᱧᱮᱞᱮᱭᱟ ᱩᱱᱤᱭᱟᱜ ᱤᱭᱟᱹ ᱵᱟᱹᱲᱤᱡ ᱟᱠᱟᱱ ᱛᱟᱭᱟ, ᱢᱟᱱᱮ ᱢᱟᱭᱟᱝ ᱜᱮ ᱩᱞᱟᱹᱭᱫᱟᱭ᱾ ᱟᱫᱚ ᱪᱮᱫ ᱠᱷᱟᱹᱛᱤᱨ ᱛᱮ ᱩᱞᱟᱹᱭᱫᱟᱭ ᱚᱱᱟ ᱫᱚ ᱚᱠᱚᱭ ᱦᱚᱸ ᱵᱟᱝ ᱠᱚ ᱵᱟᱲᱟᱭᱟ, ᱟᱫᱚ ᱟᱛᱳ ᱚᱲᱟᱜ ᱦᱚᱲ ᱠᱚ ᱢᱮᱱᱫᱟ ᱵᱟᱝ ᱡᱮ ᱰᱟᱹᱱᱮ ᱡᱚᱢ ᱠᱟᱫᱟ ᱩᱱᱤᱭᱟᱜ ᱫᱚ ᱵᱟᱝ ᱠᱩᱞᱟᱹᱣ ᱩᱱᱤ ᱦᱚᱲ ᱫᱚ ᱩᱱᱤᱭᱟᱜ ᱥᱚᱵᱽ ᱛᱷᱮᱠᱮ ᱵᱟᱹᱲᱤᱡ ᱫᱚ ᱦᱩᱭᱩᱜ ᱠᱟᱱ ᱛᱟᱭ ᱩᱱᱤ ᱦᱚᱲᱟᱜ ᱠᱤᱰᱱᱤ ᱜᱮ ᱵᱟᱹᱲᱤᱡ ᱠᱟᱱᱟ, ᱡᱟᱸᱦᱟ ᱛᱮ ᱥᱟᱸᱟᱦᱮᱸᱫ ᱮ ᱦᱟᱛᱟᱣᱟ᱾ ᱥᱟᱸᱦᱮᱸᱫ ᱵᱟᱹᱲᱤᱡ ᱥᱟᱸᱦᱮᱫ ᱠᱚᱭ ᱦᱟᱛᱟᱣᱫᱟ ᱵᱟᱹᱲᱤᱡ ᱥᱟᱸᱦᱮᱸᱫ ᱠᱟᱛᱮ ᱠᱚ ᱥᱟᱯᱷᱟ ᱠᱟᱛᱮ ᱵᱮᱥ ᱥᱟᱶᱦᱮᱫ ᱮ ᱦᱟᱛᱟᱣᱟ ᱩᱱᱤ ᱚᱱᱟ ᱠᱚ ᱦᱟᱛᱟᱣ ᱜᱮ, ᱦᱟᱛᱟᱣ ᱚᱠᱛᱚ ᱜᱮ ᱥᱟᱵ ᱠᱟᱜ ᱢᱮ ᱚᱱᱠᱟ ᱟᱹᱰᱤ ᱨᱚᱠᱚᱢ ᱱᱤᱥᱟᱹ ᱠᱚᱭ ᱠᱚᱨᱟᱣ ᱠᱟᱫᱟᱭ ᱫᱷᱩᱣᱟᱹ ᱠᱚ ᱵᱤᱲᱤ ᱠᱚᱭ ᱧᱩ ᱠᱟᱫᱟ᱾ ᱚᱱᱟ ᱠᱷᱟᱹᱛᱤᱨ ᱛᱮᱜᱮ ᱩᱱᱤᱭᱟᱜ ᱵᱟᱹᱲᱤᱡ ᱠᱟᱱᱟ, ᱚᱱᱟ ᱠᱷᱟᱹᱛᱤᱨ ᱛᱮ ᱩᱞᱟᱹᱭᱫᱟᱭ᱾ ᱢᱟᱭᱟᱝ ᱜᱮ ᱩᱱᱤ ᱦᱚᱲ ᱫᱚ ᱴᱤᱵᱷᱤ ᱦᱩᱭ ᱟᱠᱟᱫᱮ ᱛᱚ ᱩᱱᱤ ᱦᱚᱲ ᱚᱱᱟ ᱯᱟᱞᱴᱟᱣ ᱞᱮᱱᱠᱷᱟᱱ ᱜᱮ ᱩᱱᱤ ᱦᱚᱲᱮ ᱵᱮᱥᱚᱜ ᱟᱭ, ᱛᱚ ᱟᱛᱳ ᱚᱲᱟᱜ ᱦᱚᱲ ᱫᱚ ᱟᱠᱚ ᱪᱮᱫ ᱠᱚ ᱪᱤᱱᱛᱟᱹᱭᱮᱫᱟ ᱡᱮ ᱵᱟᱝ ᱱᱩᱭ ᱫᱚ ᱰᱟᱹᱱ ᱠᱚᱠᱚ ᱡᱚᱢ ᱠᱟᱫᱮᱭᱟ ᱱᱩᱭ ᱫᱚ ᱵᱟᱭ ᱵᱮᱥᱚᱜᱟᱭ᱾ ᱚᱱᱠᱟ ᱠᱟᱛᱮᱫ ᱛᱟᱦᱚᱞᱮ ᱰᱟᱠᱛᱟᱨ ᱠᱷᱟᱱᱟ ᱤᱫᱤ ᱨᱮᱱᱟᱜ ᱩᱱᱤ ᱦᱚᱲ ᱞᱟᱹᱠᱛᱤ ᱠᱟᱱᱟ ᱛᱚ ᱚᱸᱰᱮ ᱵᱟᱝ ᱤᱫᱤ ᱠᱟᱛᱮᱫ ᱩᱱᱠᱩ ᱠᱚ ᱤᱭᱟᱹ ᱚᱲᱟᱜ ᱨᱮᱜᱮ ᱠᱚ ᱫᱚᱦᱚ
ᱚᱲᱟᱜ ᱨᱮᱜᱮ ᱠᱚ ᱫᱚᱦᱚ ᱠᱟᱫᱮ᱾
ᱚᱱᱟ ᱠᱷᱟᱹᱛᱤᱨ ᱛᱮ, ᱦᱩᱸ ᱞᱟᱹᱭ ᱵᱤᱱ
ᱦᱮᱸ ᱜᱚᱢᱠᱮ ᱡᱟᱦᱟᱸ ᱞᱮᱠᱟ ᱵᱤᱱ ᱞᱟᱹᱭ ᱦᱚᱪᱚ ᱠᱮᱫ ᱫᱚ ᱱᱚᱜᱼᱚᱭ ᱰᱟᱹᱱ ᱠᱟᱛᱷᱟ ᱴᱟᱜ ᱱᱟᱜ ᱱᱚᱣᱟ ᱦᱚᱸ ᱢᱟᱱᱮ ᱢᱤᱢᱤᱫᱴᱟᱝ ᱫᱚ ᱞᱟᱹᱭ ᱜᱟᱱᱚᱜᱼᱟ ᱟ ᱵᱷᱩᱞ ᱰᱤᱥᱤᱥᱮᱱ ᱠᱟᱱ ᱛᱟᱠᱚᱣᱟ ᱱᱚᱣᱟ ᱫᱚ᱾
ᱦᱮᱸ
ᱟᱵᱚ ᱩᱱᱤ ᱡᱩᱫᱤ ᱟᱵᱚ ᱡᱟᱦᱟᱸᱭ ᱢᱟᱹᱱᱢᱤ ᱴᱟᱜ ᱨᱩᱣᱟᱹᱜ ᱠᱟᱱᱟ ᱵᱟᱠᱷᱟᱱᱮ ᱤᱭᱟᱹᱜ ᱠᱟᱱᱟ ᱩᱱᱤ ᱡᱩᱫᱤ ᱟᱵᱚ ᱰᱟᱠ ᱰᱟᱠᱛᱟᱨ ᱴᱷᱮᱱ ᱵᱟᱵᱚ ᱤᱫᱤᱭᱮᱭᱟ ᱛᱟᱦᱞᱮ ᱪᱤᱠᱟᱹ ᱛᱮᱵᱚ ᱵᱟᱲᱟᱭ ᱧᱟᱢᱟ ᱡᱮ ᱵᱟᱝ ᱢᱟᱹᱱᱢᱤ ᱴᱟᱜᱼᱮ ᱪᱤᱠᱟᱹᱜ ᱠᱟᱱᱟ ᱱᱟᱜ᱾ ᱟᱵᱚ ᱚᱱᱟ ᱞᱟᱦᱟ ᱨᱮᱫᱚ ᱵᱟᱵᱚ ᱞᱟᱹᱭ ᱫᱟᱲᱮᱭᱟᱜᱼᱟ ᱡᱮ ᱵᱟᱝ ᱱᱩᱭᱤᱫ ᱰᱟᱹᱱ ᱱᱮ ᱱᱚᱝ ᱠᱟ ᱠᱟᱫᱮᱭᱟ ᱥᱮ ᱦᱟᱹᱱᱤ ᱱᱟᱝᱠᱟ